ᱳ, ᱡᱚᱸᱦᱟᱨ ᱜᱮ ᱫᱟᱹᱭ᱾ ᱨᱚᱲ ᱠᱚ ᱟᱸᱡᱚᱢᱚᱜ ᱠᱟᱱᱟ ᱴᱷᱤᱠᱼᱴᱷᱟᱠ?
ᱟᱹᱰᱤ ᱱᱟᱯᱟᱭ ᱟᱸᱡᱚᱢᱚᱜ ᱠᱟᱱᱟ ᱟᱵᱤᱱᱟᱜ ᱨᱚᱲ ᱫᱚ, ᱟᱹᱞᱤᱧᱟᱜ ᱨᱚᱲ ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱᱟ᱾
ᱱᱟᱯᱟᱭ ᱜᱮ ᱟᱸᱡᱚᱢᱚᱜ ᱠᱟᱱᱟ ᱛᱚ, ᱠᱳᱱᱳ ᱠᱟᱴᱟᱼᱠᱟᱴᱤ ᱵᱟᱝ ᱟᱸᱡᱚᱢᱚᱜ ᱠᱟᱱᱟ ᱛᱚ?
ᱵᱟᱝ ᱵᱟᱝ᱾
ᱦᱚᱸᱜᱼᱚᱭ ᱫᱩᱲᱩᱵ ᱠᱟᱱ ᱜᱮᱭᱟᱞᱤᱧ, ᱠᱟᱹᱢᱤ ᱠᱚ ᱦᱩᱭᱩᱜ ᱠᱟᱱ ᱜᱮᱭᱟ, ᱥᱮᱛᱟᱜ ᱠᱟᱹᱢᱤ ᱫᱚ ᱟᱵᱚᱣᱟᱜ ᱫᱚ᱾ ᱠᱩᱲᱤ ᱦᱚᱯᱚᱱ ᱫᱚ ᱠᱚᱨᱟᱣ ᱜᱮ ᱦᱩᱭᱩᱜᱼᱟ, ᱠᱩᱲᱤ ᱜᱤᱫᱽᱨᱟᱹ ᱫᱚ᱾
ᱦᱮᱸ᱾
ᱚᱸᱭ᱾
ᱜᱩᱨᱩ ᱜᱚᱝᱠᱮ ᱤᱫᱤ ᱠᱟᱛᱮ ᱞᱟᱝ ᱜᱚᱞᱯᱷᱚᱭᱟ?
ᱨᱚᱲ ᱵᱷᱟᱹᱜᱮ ᱴᱷᱤᱠ ᱵᱟᱝ ᱟᱸᱡᱚᱢᱚᱜ ᱠᱟᱱᱟ, ᱯᱷᱳᱱ ᱫᱚᱢᱮ ᱟᱞᱚᱵᱤᱱ ᱥᱟᱦᱟᱭᱟ ᱢᱟᱱᱮ ᱞᱩᱛᱩᱨ ᱥᱩᱨ ᱨᱮᱜᱮ ᱫᱚᱦᱚ ᱠᱟᱜ ᱵᱤᱱ᱾ ᱢᱤᱫᱴᱷᱮᱱ ᱜᱮ᱾ ᱫᱤ ᱨᱚᱲ ᱵᱟᱹᱞᱤᱧ ᱟᱸᱡᱚᱢᱮᱫ ᱛᱟᱵᱤᱱᱟ᱾
ᱵᱟᱝ ᱢᱟᱱᱮ ᱟᱹᱰᱤ ᱥᱟᱺᱜᱤᱧ ᱨᱮ ᱟᱸᱡᱚᱢᱚᱜ ᱠᱟᱱᱟ, ᱵᱟᱨ ᱵᱟᱨ ᱯᱚᱨᱤᱥᱠᱟᱨ ᱵᱟᱝ ᱟᱸᱡᱚᱢ ᱴᱷᱟᱹᱠᱟᱹ ᱠᱟᱱᱟ᱾
ᱦᱮᱸ᱾
ᱯᱷᱳᱱ ᱟᱞᱚᱵᱤᱱ ᱥᱟᱦᱟᱭᱟ ᱥᱮ ᱞᱩᱛᱩᱨ ᱨᱮ ᱫᱚᱦᱚ ᱠᱟᱜ ᱵᱤᱱ᱾
ᱞᱩᱛᱩᱨ ᱨᱮᱜᱮ ᱞᱤᱧ ᱫᱚᱦᱚ ‌ᱠᱟᱫᱟ ᱯᱷᱳᱱ ᱵᱟᱞᱤᱧ ᱥᱟᱦᱟ ᱠᱟᱫᱟ ᱞᱩᱛᱩᱨ ᱨᱮᱜᱮᱞᱤᱧ ᱫᱚᱦᱚ ᱠᱟᱫᱟ᱾
ᱦᱳᱭ ᱱᱤᱛᱳᱜ ᱫᱚ ᱠᱞᱤᱭᱟᱨ ᱜᱮ ᱟᱸᱡᱚᱢᱚᱜ ᱠᱟᱱᱟ᱾
ᱦᱩᱸ᱾
ᱢᱮᱱ ᱫᱚᱹᱧ ᱜᱩᱨᱩ ᱜᱚᱝᱠᱮ ᱤᱫᱤ ᱠᱟᱛᱮᱫ ᱡᱟᱦᱟᱸ ᱢᱮᱫᱴᱮᱱ ᱜᱚᱞᱯᱚ ᱞᱮᱱᱠᱷᱟᱱ ᱢᱟᱱᱮ ᱱᱚᱣᱟ ᱴᱚᱯᱤᱠ ᱨᱮ ᱜᱚᱞᱯ ᱛᱟᱦᱞᱮ ᱠᱷᱟᱱ ᱱᱟᱯᱟᱭ ᱵᱟᱝ ᱦᱩᱭᱩᱜ ᱠᱚᱜ?
ᱮᱠᱫᱚᱢ᱾
ᱟᱵᱚ ᱫᱚ ᱫᱤᱥᱚᱢ ᱞᱟᱹᱜᱤᱫ ᱪᱮᱫ ᱠᱚ ᱪᱤᱠᱟᱹᱣ ᱟᱠᱟᱫᱟ ᱪᱮᱫ ᱞᱮᱠᱟᱛᱮ ᱥᱟᱥᱮᱫ ᱦᱟᱨᱠᱮᱛ ᱥᱟᱥᱮᱫ ᱥᱟᱦᱟ ᱠᱟᱛᱮᱫ ᱟᱵᱚ ᱱᱚᱣᱟ ᱚᱞᱪᱤᱠᱤ ᱞᱤᱯᱤ ᱡᱟᱦᱟᱸ ᱚᱱᱟᱭ ᱛᱷᱟᱯᱚᱱ ᱦᱚᱴᱚ ᱟᱠᱟᱫ ᱵᱚᱱᱟ ᱟᱵᱚ ᱥᱟᱱᱟᱢ ᱠᱚᱴᱷᱮᱱ᱾
ᱩᱱᱤᱭᱟᱜ ᱟᱥᱟ ᱠᱩᱠᱢᱩ ᱢᱮᱱᱟᱜ-ᱟ, ᱟᱵᱚ ᱢᱤᱫ ᱫᱤᱱ ᱦᱤᱞᱳᱜ ᱵᱷᱟᱜᱮ ᱡᱟᱭᱜᱟ ᱨᱮᱵᱚᱱ ᱪᱟᱞᱟᱜ ᱢᱟ ᱪᱟᱞᱟᱜ ᱟᱵᱚᱱ᱾ ᱟᱨ
ᱦᱳᱭ᱾
ᱪᱟᱞᱟᱜ-ᱟ ᱛᱟᱦᱞᱮ ᱟᱹᱵᱤᱱ ᱵᱤᱱ ᱪᱟᱞᱟᱣ ᱟᱠᱟᱱ ᱜᱮᱭᱟ ᱥᱮ ᱵᱟᱝ ᱜᱩᱨᱩ ᱜᱚᱝᱠᱮᱭᱟᱜ ᱜᱩᱨᱩ ᱧᱮᱯᱮᱞ ᱟᱨᱠᱤ?
ᱪᱟᱞᱟᱣ ᱫᱚ ᱵᱟᱝ ᱦᱩᱭ ᱠᱟᱱᱟ, ᱢᱮᱱᱠᱷᱟᱱ ᱟᱹᱰᱤ ᱫᱤᱱᱟ ᱤᱪᱪᱷᱟᱹ ᱢᱮᱱᱟᱜ-ᱟ ᱪᱟᱞᱟᱜ ᱦᱩᱭᱩᱜ-ᱟ ᱢᱮᱱᱛᱮ᱾
ᱟᱪᱪᱷᱟ᱾
ᱪᱟᱞᱟᱜ ᱦᱩᱭᱩᱜ ᱜᱮᱭᱟ ᱢᱤᱫ ᱫᱤᱱ, ᱢᱤᱫ ᱫᱤᱱ ᱪᱟᱞᱟᱜ ᱦᱩᱭᱩᱜ ᱜᱮᱭᱟ, ᱪᱟᱞᱟᱣ ᱫᱚ ᱵᱟᱝ ᱦᱩᱭ
ᱦᱩᱸ᱾
ᱟᱹᱵᱤᱱ ᱵᱤᱱ ᱪᱟᱞᱟᱣ ᱵᱟᱲᱟᱣ ᱠᱟᱱᱟ?
ᱟᱹᱞᱤᱧ ᱦᱚᱸ ᱚᱱᱠᱟ ᱠᱟᱹᱴᱤᱡ ᱮᱸᱜ ᱪᱟᱞᱟᱜ ᱞᱤᱧ ᱢᱚᱱᱮᱭᱟᱟᱞᱤᱧ ᱜᱟᱹᱲᱤ ᱠᱚ ᱤᱫᱤᱭᱟᱠᱚ ᱳᱭ ᱥᱟᱯᱲᱟᱜ ᱟᱹᱞᱤᱧ ᱟᱨ ᱧᱮᱞ ᱵᱤᱱ ᱴᱟᱭᱤᱢ ᱛᱮᱜᱮ ᱵᱟᱹᱞᱤᱧ ᱪᱟᱞᱟᱣ, ᱵᱟᱹᱞᱤᱧ ᱥᱟᱯ ᱪᱟᱞᱟᱣ ᱫᱟᱲᱮ ᱠᱟᱣᱫᱟ᱾ ᱪᱟᱞᱟᱜ ᱜᱮᱭᱟᱞᱤᱧ ᱦᱟᱸᱜ ᱡᱟᱦᱟᱸ ᱞᱮᱠᱟᱛᱮ
ᱦᱩᱸ ᱦᱩᱸ᱾ ᱟᱫᱚ ᱞᱟᱹᱠᱛᱤᱭᱟᱱ ᱠᱟᱱᱟ ᱟᱵᱚ ᱥᱟᱱᱛᱟᱲ ᱥᱚᱢᱟᱡᱽ ᱵᱟᱨᱮᱛᱮ ᱧᱮᱞ ᱫᱚᱦᱚ ᱫᱚ ᱟᱹᱰᱤ ᱜᱮ ᱞᱟᱹᱠᱛᱤᱭᱟᱱ ᱠᱟᱱᱟ᱾
ᱮᱠᱫᱚᱢ ᱮᱠᱫᱚᱢ ᱡᱮᱦᱮᱛᱩ ᱩᱱᱤᱭᱟᱜ ᱤᱭᱟᱹᱛᱮ ᱟᱨᱚ ᱯᱟᱲᱦᱟᱜ ᱠᱟᱱᱟ ᱵᱚᱱ, ᱦᱩᱸ ᱯᱟᱲᱦᱟᱜ
ᱦᱳᱭ᱾ ᱚᱱᱮ ᱡᱟᱦᱟᱸ ᱧᱮᱞ ᱦᱩᱭ ᱠᱟᱱᱟ ᱟᱹᱰᱤ ᱨᱚᱠᱚᱢ ᱵᱷᱤᱰᱤᱭᱳ ᱠᱚ ᱮᱢ ᱟᱠᱟᱫᱟ ᱠᱚ ᱴ, ᱚᱱᱟ ᱵᱷᱤᱰᱤᱭᱳ ᱠᱚ ᱟᱲᱟᱜ ᱵᱟᱲᱟᱭᱫᱟ᱾ ᱚᱱᱮ ᱜᱩᱨᱩ ᱜᱚᱝᱠᱮ ᱡᱟᱦᱟᱸ ᱚᱸᱰᱮ ᱜᱩᱨᱩ ᱧᱮᱯᱮᱞ ᱡᱟᱦᱟᱸ ᱠᱚ ᱢᱮᱛᱟᱜ ᱠᱟᱱ ᱚᱸᱰᱮ ᱡᱟᱭᱜᱟ ᱨᱮ᱾
ᱦᱩᱸ᱾
ᱟᱹᱰᱤ ᱞᱮᱠᱟᱱ ᱜᱮ ᱩᱱᱤᱭᱟᱜ ᱡᱤᱱᱤᱥ ᱛᱩᱢᱟᱹᱞ ᱠᱟᱛᱮᱜ ᱠᱚ ᱫᱚᱦᱚ ᱟᱠᱟᱫᱟ ᱜᱚᱝᱠᱮ᱾
ᱦᱩᱸ᱾
ᱢᱮᱱᱟᱜ-ᱟ, ᱟᱹᱰᱤ ᱨᱚᱠᱚᱢ ᱚᱱᱟ ᱠᱚ ᱚᱞ ᱵᱤᱞ ᱫᱟᱲᱮ ᱠᱟᱫᱟ ᱡᱚᱛᱚ ᱠᱤᱪᱷᱩ ᱪᱮᱫ ᱞᱮᱠᱟ ᱚᱠᱟ ᱠᱷᱚᱱᱟᱜ ᱚᱱᱟ ᱞᱤᱯᱤ ᱠᱚ ᱦᱮᱡ ᱟᱠᱟᱱᱟ? ᱚᱱᱟ ᱪᱮᱫ ᱠᱟᱛᱮ ᱛᱮᱭᱟᱨ ᱞᱮᱫᱟ? ᱚᱱᱠᱟ ᱢᱟᱱᱮ ᱢᱤᱫ ᱫᱷᱟᱣ ᱞᱤᱧ ᱧᱮᱞ ᱞᱮᱫᱟ ᱡᱮ ᱯᱩᱨᱟᱹᱴᱟ ᱩᱱᱤ, ᱩᱱᱤ ᱤᱫᱤ ᱠᱟᱛᱮᱜ ᱯᱩᱨᱟᱹ ᱵᱷᱟᱜᱤ ᱥᱟᱯᱲᱟᱣ ᱟᱹᱰᱤ ᱥᱟᱯᱲᱟᱣ ᱠᱟᱫᱟ ᱠᱚ ᱟᱹᱰᱤ ᱞᱮᱠᱟᱛᱮ ᱟᱹᱰᱤ ᱢᱮᱦᱱᱚᱛ ᱠᱟᱛᱮ ᱠᱚ ᱠᱚᱨᱟᱣ ᱠᱟᱫᱟ᱾
ᱦᱳᱭ, ᱫᱚᱨᱠᱟᱨ ᱠᱟᱱᱟ ᱛᱚ ᱡᱮᱦᱮᱛᱩ ᱫᱤᱥᱚᱢ ᱫᱤᱥᱚᱢ ᱠᱷᱚᱱ ᱦᱚᱲ ᱠᱚ ᱪᱟᱞᱟᱜ ᱠᱟᱱᱟ ᱥᱮ᱾
ᱦᱳᱭ ᱦᱳᱭ᱾
ᱜᱟᱹᱭ ᱠᱚ ᱢᱮᱱᱟᱜ ᱠᱚᱣᱟ ᱩᱱᱠᱩ ᱦᱚᱸ ᱟᱹᱰᱤ ᱱᱟᱯᱟᱭ ᱛᱮᱜᱮ ᱠᱚ ᱛᱚᱞ ᱫᱚᱦᱚ ᱠᱟᱠᱚ ᱠᱮᱭᱟ᱾
ᱦᱩᱸ᱾
ᱦᱩᱸ
ᱵᱟᱝ ᱪᱟᱞᱟᱣ ᱦᱩᱭ ᱠᱟᱱᱟ ᱪᱟᱞᱟᱜ ᱦᱩᱭᱩᱜ-ᱟ ᱠᱤᱱᱛᱩ ᱢᱟᱱᱮ ᱤᱪᱪᱷᱟᱹ ᱢᱮᱱᱟᱜ ᱟᱠᱟᱫᱟ ᱪᱟᱞᱟᱜ ᱨᱮᱱᱟᱜ᱾
ᱦᱩᱸ, ᱱᱚᱜ-ᱚᱭ ᱡᱟᱦᱟᱸ᱾ ᱜᱩᱨᱩ ᱜᱚᱝᱠᱮ ᱚᱸᱰᱮ ᱡᱚᱛᱚ ᱠᱤᱪᱷᱩ ᱚᱸᱰᱮ ᱠᱟᱜ-ᱟ ᱟᱨ ᱩᱱᱤ ᱫᱚ ᱚᱠᱟ ᱯᱚᱱᱚᱛ ᱨᱮᱱᱮ ᱛᱟᱦᱮᱸ ᱠᱟᱱᱟ?
ᱩᱱᱤ ᱫᱚ ᱠᱟᱱᱟ ᱩᱲᱤᱥᱥᱟ᱾
ᱦᱩᱸ ᱦᱩᱸ ᱦᱩᱸ ᱦᱩᱸ ᱦᱩᱸ᱾
ᱦᱩᱸ, ᱩᱲᱤᱥᱥᱟ ᱯᱚᱱᱚᱛ ᱨᱮᱱᱟᱜ ᱨᱟᱭᱨᱚᱢᱯᱩᱨ ᱥᱩᱨ ᱰᱟᱦᱟᱨᱰᱤ ᱟᱹᱛᱩ᱾
ᱦᱩᱸ ᱦᱩᱸ᱾ ᱤᱭᱟᱹ ᱟᱹᱠᱤᱞᱟᱱ ᱢᱤᱫᱴᱮᱱ ᱞᱟᱥᱮᱨ ᱦᱟᱛᱟᱝᱟᱱ ᱦᱚᱲ ᱛᱟᱦᱮᱸ ᱠᱟᱱᱟ ᱡᱟᱦᱟᱸ ᱞᱮᱠᱟ ᱱᱤᱛᱳᱜ ᱟᱢ ᱫᱤᱥᱚᱢ ᱫᱤᱥᱚᱢ ᱫᱟᱬᱟ ᱠᱟᱛᱮᱜ ᱟᱵᱚ ᱡᱟᱦᱟᱸ ᱚᱞ ᱪᱤᱠᱤ ᱚᱠᱠᱷᱚᱨᱮ
ᱤᱫᱤ ᱦᱳᱢᱳ ᱞᱮ ᱜᱟ ᱯᱟᱥᱱᱟᱣ ᱦᱚᱴᱚ ᱞᱮᱜᱟ ᱥᱟᱭ ᱥᱟᱭ ᱥᱟᱦᱟᱨ ᱜᱚᱝᱠᱮ ᱜᱮᱨᱩ ᱜᱚᱝᱠᱮ ᱾
ᱦᱳᱭ,
ᱡᱟᱦᱟᱸᱠᱟ ᱠᱟᱹᱴᱤᱡ ᱩᱢᱮᱨ ᱠᱷᱚᱱ ᱩᱱᱤ ᱫᱚ ᱪᱮᱫ ᱜᱮ ᱡᱟᱦᱟᱸ ᱞᱟᱹᱭ ᱟᱠᱚᱣᱟ ᱟᱹᱰᱤ ᱟ ᱥᱟᱱᱛᱮ ᱛᱟᱦᱮᱸ ᱠᱟᱱᱟ ᱟᱵᱚᱣᱟᱜ ᱾ ᱵᱟᱱᱮ ᱩᱱᱤ ᱫᱚ ᱯᱟᱹᱨᱥᱤ ᱫᱚ ᱵᱟᱝᱞᱟ ᱯᱟᱹᱨᱥᱤ ᱛᱮᱜᱮ ᱯᱩᱭᱞᱩ ᱫᱚ ᱯᱟᱲᱦᱟᱣ ᱠᱟᱱᱟ ᱟᱥᱟ ᱠᱩᱨᱤ ᱟᱸᱡᱟᱢ ᱟᱠᱟᱱᱟ ᱾ ᱡᱟᱦᱟᱸ ᱞᱮᱠᱟ ᱟᱹᱞᱤᱧ ᱞᱤᱧ ᱯᱟᱲᱦᱟᱣ ᱠᱟᱫᱟ ᱾
ᱦᱳᱭ,
ᱟᱡ ᱱᱤᱡᱮ ᱫᱚ ᱩᱱᱤ ᱡᱟᱦᱟ ᱤᱥᱠᱩᱞ ᱨᱮᱠᱚ ᱵᱷᱤᱛᱨᱤ ᱞᱤᱫᱤᱭᱟ ᱚᱱᱟ ᱤᱥᱠᱩᱞ ᱨᱮᱫᱟ ᱵᱟᱝᱞᱟ ᱯᱟᱹᱨᱥᱤ ᱛᱮᱜᱮ ᱯᱩᱭᱞᱩ ᱯᱟᱲᱦᱟᱜ ᱠᱟᱱ ᱛᱟᱦᱮᱱᱟ ᱵᱟᱝ ᱥᱮ?
ᱦᱩᱸ,
ᱤᱱᱟ ᱛᱟᱭᱚᱢ ᱡᱟᱦᱟᱸ ᱟᱜ ᱢᱤᱫᱴᱮᱱ ᱢᱚᱱᱮᱨᱮ ᱦᱮᱡ ᱟᱫᱮᱭᱟ ᱤᱧ ᱫᱚ ᱦᱚᱲᱟᱜ
ᱢᱟᱱᱮ ᱦᱳᱭ ᱢᱟᱱᱮ ᱡᱟᱨ ᱡᱮᱨ ᱡᱟᱨ ᱡᱮᱨ ᱫᱤᱥᱚᱢ ᱡᱟᱨ ᱡᱟᱜ ᱵᱷᱟᱥᱟ ᱛᱟᱠᱚ ᱟᱨᱠᱤ ᱾ ᱛᱟᱦᱞᱮ ᱚᱱᱠᱟᱞᱧ ᱟᱡᱚᱢ ᱠᱟᱫᱟ ᱢᱮᱱᱛᱮ ᱢᱟᱱᱮ ᱩᱱᱤ ᱦᱚᱸ ᱯᱟᱲᱦᱟᱜ ᱛᱟᱦᱮᱸᱜ ᱚᱱᱠᱟ ᱤᱥᱠᱩᱞᱮ ᱪᱟᱞᱟᱜ ᱛᱟᱦᱮᱸᱜ-ᱟ ᱛᱟᱦᱞᱮ, ᱫᱤᱠᱩ ᱛᱮ ᱡᱩᱫᱤ ᱠᱚ ᱨᱚᱲᱟ ᱥᱟᱱᱛᱟᱲ ᱫᱤᱠᱩ ᱛᱮᱠᱚ ᱨᱚᱲᱟ ᱠᱟᱹᱴᱤᱡ ᱫᱚ ᱢᱟᱱᱮ ᱢᱟᱱᱮ ᱵᱟᱵᱚᱱ ᱵᱩᱡ ᱞᱮᱠᱷᱟᱱ ᱫᱚ ᱠᱟᱹᱴᱤᱡ ᱮᱸᱴᱠᱮᱴᱚᱬᱮ ᱦᱩᱭᱩᱜ ᱛᱟᱵᱚᱱ ᱜᱮᱭᱟ ᱛᱚ ᱾ ᱛᱟᱦᱚᱞᱮ ᱩᱱᱨᱮ ᱩᱱᱤ ᱢᱚᱱᱮᱨᱮ ᱤᱭᱟᱹ ᱦᱮᱡ ᱟᱫᱮᱭᱟ, ᱡᱮ ᱩᱱᱠᱩ ᱫᱚ ᱟᱠᱚᱣᱟᱜ ᱵᱷᱟᱥᱟ ᱛᱮᱠᱚ ᱯᱟᱲᱦᱟᱜ ᱠᱟᱱᱟ ᱴᱷᱤᱠ ᱜᱮ ᱾ ᱢᱟᱱᱮ ᱟᱠᱚᱣᱟᱜ ᱨᱚᱲ ᱛᱟᱠᱚ ᱟᱠᱚᱣᱟᱜ ᱯᱟᱲᱦᱟᱣ ᱢᱟᱱᱮ ᱟᱠᱚᱣᱟᱜ ᱵᱷᱟᱥᱟ ᱛᱮᱠᱚ ᱯᱟᱲᱦᱟᱜ ᱠᱟᱱᱟ ᱴᱷᱤᱠ ᱜᱮᱭᱟ ᱛᱟᱦᱚᱞᱮ ᱟᱵᱚ ᱫᱚ ᱛᱟᱦᱚᱞᱮ ᱵᱟᱹᱱᱩᱜ ᱛᱟᱵᱚᱱ ᱫᱚ ᱾ ᱟᱵᱚ ᱦᱚᱛᱚ ᱟᱵᱚᱣᱟᱜ ᱟᱵᱚᱛᱚ ᱚᱞᱚᱜ ᱯᱟᱲᱦᱟᱣ ᱢᱟᱱᱮ ᱡᱟᱱᱟᱢ ᱟᱲᱟᱝ ᱱᱤᱡᱮᱨᱟᱜ ᱵᱷᱟᱥᱟ ᱛᱮ ᱟᱨᱠᱤ ᱛᱟᱦᱮ ᱩᱱ ᱫᱚ ᱩᱱᱨᱮ ᱚᱱᱠᱟ ᱠᱟ ᱠᱟᱛᱮᱫ ᱵᱟᱭ ᱵᱩᱡᱽ ᱫᱟᱲᱮᱭᱟᱜ ᱠᱟᱱ ᱛᱟᱦᱮᱸᱫ ᱟ ᱠᱚᱭᱚᱜ ᱵᱟᱲᱟ ᱟᱠᱚ ᱠᱟᱱᱟᱭ ᱾
ᱦᱩᱸ ᱪᱮᱫ ᱠᱚ ᱢᱮᱛᱟᱭ ᱠᱟᱱᱟ ᱵᱟᱭ ᱵᱩᱡᱷᱟᱣ ᱫᱟᱲᱮᱭᱟᱜ ᱠᱟᱱᱟ,
ᱦᱳᱭ ᱛᱟᱦᱟᱞᱮ ᱩᱱᱨᱮ ᱪᱷᱩᱴᱟᱹᱣ ᱮᱱᱟᱭ ᱾
ᱦᱩᱸ,
ᱛᱟᱦᱚᱞᱮ ᱵᱚᱸᱜᱟ ᱫᱟᱲᱮ ᱫᱚ ᱢᱮᱱᱟᱜ ᱜᱮᱭᱟ ᱾
ᱟᱨ ᱥᱟᱫᱷᱩᱨᱟᱢᱪᱟᱸᱫᱽ ᱢᱩᱨᱢᱩ ᱚᱞᱢ ᱩᱱᱤᱭᱟᱜ ᱢᱤᱫᱴᱮᱱ ᱩᱱᱤ ᱦᱚᱸ ᱢᱤᱫᱴᱮᱱ ᱞᱤᱯᱤ ᱛᱮᱭᱟᱨ ᱟᱠᱟᱫ ᱛᱟᱦᱮᱱᱟ ᱵᱟᱝ ᱥᱮ?
ᱚᱠᱚᱭ?
ᱟ ᱛ ᱢ ᱢᱟᱱᱮ ᱡᱟᱦᱟᱸᱵᱚᱨ ᱜᱩᱨᱩ ᱡ ᱢᱚᱞᱮ ᱠᱚᱛᱮ ᱢᱟᱱᱮ ᱟᱵᱚᱨᱮᱱ
ᱦᱳᱭ ᱦᱳᱭ᱾
ᱢᱤᱫᱴᱟᱝ ᱪᱤᱠᱤ ᱛᱮᱭᱟᱨ ᱞᱮᱫᱟ ᱵᱟᱝ ᱥᱮ ᱟᱸᱡᱚᱢ ᱠᱟᱫᱟᱞᱤᱧ, ᱢᱟᱱᱮ ᱯᱟᱲᱦᱟᱣ ᱠᱟᱫᱟᱞᱤᱧ, ᱢᱤᱫᱴᱮᱱ ᱢᱟᱱᱮ ᱡᱟᱦᱟᱸ ᱞᱤᱧ ᱵᱩᱡ ᱟᱠᱟᱫᱟ ᱾
ᱦᱳᱭ ᱦᱳᱭ᱾
ᱛᱤᱱᱥᱟ ᱡᱤᱡ ᱢᱚᱸᱡᱽ ᱛᱟ ᱚᱱᱟ ᱦᱩᱭ ᱫᱟᱲᱮᱭᱟᱜᱼᱟ ᱚᱱᱟ ᱾ ᱠᱟᱱᱟ ᱡᱟᱱᱤᱡ ᱾ ᱜᱚᱝᱠᱮ ᱡᱟᱦᱟᱸᱭ ᱛᱮᱭᱟᱨ ᱞᱮᱫᱟ ᱚᱱᱟ ᱫᱚ ᱚᱞᱪᱤᱠᱤ ᱞᱤᱯᱤ ᱾
ᱦᱩᱸ,
ᱦᱳᱭ, ᱛᱟᱦᱚᱞᱮ ᱤᱭᱟᱹ ᱠᱚᱵᱮᱱ ᱪᱟᱞᱟᱣ ᱠᱟᱱᱟ ᱥᱮ ᱵᱷᱚᱜᱽᱱᱟᱰᱤ ᱠᱚ?
ᱚᱱᱛᱮ ᱫᱚ ᱚᱱᱟ ᱯᱚᱱᱚᱛ ᱫᱚ ᱚᱠᱟ ᱥᱮᱫ ᱜᱮ ᱪᱟᱞᱟᱣ ᱵᱟᱝ ᱦᱩᱭ ᱟᱠᱟᱱᱟ᱾ ᱱᱤᱡᱮᱨᱟᱜ ᱢᱟᱱᱮ ᱚᱠᱛᱚ ᱫᱚ ᱴᱷᱤᱠ ᱜᱮ ᱢᱮᱱᱟᱜ-ᱟ, ᱮᱱᱠᱷᱟᱱ ᱠᱟᱹᱣᱰᱤ ᱠᱟᱹᱣᱰᱤ ᱮᱠᱟᱞ ᱜᱮ ᱞᱟᱹᱠᱛᱤ ᱠᱟᱱᱟ ᱥᱮ ᱾
ᱛᱟᱦᱚᱞᱮ ᱦᱚᱭᱛᱳ ᱚᱲᱟᱜ ᱠᱚᱨᱮᱱᱟᱜ ᱚᱵᱚᱥ ᱪᱮᱫ ᱜᱮ ᱵᱟᱝ ᱵᱷᱟᱞᱮᱭᱟ ᱛᱟᱦᱚᱞᱮ ᱠᱟᱹᱣᱰᱤ ᱜᱚᱲᱚ ᱛᱟᱯᱚᱨᱮ ᱚᱠᱚᱭ ᱥᱟᱶᱚᱝ ᱪᱟᱞᱟᱜ ᱚᱱᱟ ᱠᱚᱦᱚᱸ ᱵᱟᱞᱤᱧ ᱧᱟᱢ ᱠᱟᱫᱟ ᱟᱹᱞᱤᱧ ᱫᱚ ᱾
ᱚᱻ ᱛᱟᱦᱚᱞᱮ ᱟᱯᱮ ᱴᱷᱮᱱ ᱠᱷᱚᱱᱟᱜ ᱫᱚ ᱢᱟᱱᱮ ᱦᱟᱱᱛᱮ ᱱᱟᱛᱮ ᱜᱟᱹᱲᱤ ᱠᱚᱠᱚ ᱤᱫᱤ ᱜᱮᱭᱟ ᱥᱮ ᱵᱟᱝ? ᱡᱟᱦᱟᱸ
ᱵᱟᱝᱼᱟ ᱵᱟᱝᱼᱟ ᱚᱝᱠᱟ ᱟᱫᱚ ᱟᱢᱮᱢ ᱾ ᱪᱟᱞᱟᱣ ᱞᱟᱹᱜᱤᱫ ᱦᱩᱭ ᱠᱚᱜ ᱜᱮ ᱯᱟᱪᱮᱫ ᱜᱟᱹᱰᱤ ᱫᱚ ᱵᱟᱠᱚ ᱤᱫᱤ ᱵᱟᱲᱟ ᱟᱠᱟᱫ ᱜᱮᱭᱟ᱾ ᱢᱟᱱᱮ ᱵᱩᱨᱩ ᱴᱩᱸᱰᱟᱜ ᱦᱚᱲ ᱫᱚ ᱢᱟᱱᱮ ᱵᱩᱨᱩ ᱠᱷᱚᱱ ᱜᱤ ᱵᱚᱞᱚ ᱠᱚᱜ ᱜᱮᱠᱚ ᱠᱩᱥᱤᱭᱟᱜ ᱠᱟᱱᱟ ᱛᱮᱦᱤᱧ ᱜᱟᱯᱟ ᱫᱚ ᱢᱟᱱᱮ ᱚᱱᱟ ᱠᱚ ᱤᱫᱤ ᱠᱟᱛᱮᱜ ᱜᱮ ᱠᱟᱹ ᱴᱤᱡ ᱠᱟᱞᱪᱟᱨ ᱦᱩᱭᱩᱜᱼᱟ ᱢᱟᱱᱛᱮ ᱤᱭᱟᱹᱭ ᱦᱳᱭᱳᱜᱼᱟ ᱚᱱᱟ ᱠᱚᱫᱚ ᱪᱮᱜ ᱜᱮ ᱵᱟᱠᱚ ᱧᱮᱞᱫᱟ ᱾
ᱚᱻ ᱟᱞᱮ ᱫᱚ ᱫᱚᱢᱮ ᱜᱟᱹᱲᱤ ᱠᱚ ᱤᱫᱤᱭᱟᱭᱟ ᱾
ᱦᱮᱸ ᱟᱹᱰᱤ ᱱᱟᱯᱟᱭ ᱟᱹᱰᱤ ᱱᱟᱯᱟᱭ, ᱢᱤᱫᱴᱮᱱ ᱤᱭᱟᱹ ᱯᱮ ᱥᱟᱵ ᱠᱟᱫᱟ ᱢᱤᱫᱴᱮᱱ ᱾
ᱦᱩᱸ ᱡᱮᱢᱚᱱ ᱞᱩᱜᱩ ᱵᱩᱨᱩ ᱠᱚᱞᱮ ᱪᱟᱞᱟᱜ ᱜᱮᱭᱟ ᱥᱮ ᱾ ᱞᱩᱜᱩᱵᱩᱨᱩ ᱦᱚᱸ ᱤᱫᱤᱭᱟᱞᱮ ᱾
ᱦᱮᱸ ᱡᱟᱸᱦᱟ ᱥᱮᱜ ᱜᱮ ᱜᱟᱹᱰᱤ ᱫᱚᱠᱚ ᱤᱥᱤᱭ ᱜᱮᱭᱟ ᱦᱟᱝ ᱛᱟᱨ ᱯᱨᱳᱛᱛᱮᱠᱴᱟ ᱟᱵᱚ, ᱥᱟᱱᱛᱟᱲ ᱦᱚᱯᱚᱱᱟᱜ ᱡᱟᱦᱟᱸ ᱛᱤᱱᱟᱹᱜ ᱯᱚᱨᱚᱵᱽ ᱠᱚ ᱢᱮᱱᱟᱜᱼᱟ ᱥᱮ ᱧᱮᱞᱟᱝ ᱡᱟᱭᱜᱟ ᱾ ᱠᱚ ᱢᱮᱱᱟᱜᱼᱟ, ᱡᱟᱦᱟᱸ ᱡᱟᱭᱜᱟ ᱨᱮ ᱧᱩᱛᱩᱢᱟᱱ ᱴᱷᱟᱶ ᱟᱵᱚᱨᱮᱱ ᱵᱚᱸᱜᱟ ᱵᱩᱨᱩ, ᱚᱸᱰᱮ ᱡᱟᱭᱜᱟ ᱵᱮᱲᱦᱟᱭ ᱠᱟᱛᱮᱜ ᱢᱮᱱᱟᱜ ᱠᱚᱣᱟ ᱚᱱᱟ ᱠᱚᱨᱮ ᱫᱚᱯᱮ ᱪᱟᱞᱟ ᱡᱟᱸᱜᱟ ᱡᱟᱯᱠᱟ ᱠᱟᱛᱮᱜ ᱫᱚᱯᱮ ᱪᱟᱞᱟᱜ ᱠᱟᱱ ᱜᱮᱭᱟ ᱾
ᱦᱳᱭ ᱪᱟᱞᱟᱜ ᱠᱟᱱ ᱜᱮᱭᱟᱞᱮ ᱾ ᱪᱟᱞᱟᱜ ᱞᱟᱹᱠᱛᱤᱭᱟ, ᱧᱮᱞ ᱠᱟᱜ ᱠᱷᱟᱱᱮᱢ ᱡᱟᱦᱟᱸ ᱛᱤᱥᱚᱜ ᱮᱢ ᱜᱚᱞᱯᱷᱚ ᱵᱟᱲᱟᱭᱟ, ᱪᱟᱞᱟᱣ ᱞᱤᱱᱟᱹᱧ ᱾ ᱧᱮᱞ ᱫᱚ ᱱᱤᱡᱮᱨᱟᱜ ᱢᱮᱫ ᱛᱮ ᱧᱮᱞ, ᱟᱨ ᱯᱷᱳᱱ ᱨᱮ ᱥᱳᱥᱟᱞ ᱢᱤᱰᱤᱭᱟ ᱛᱟᱞᱟᱛᱮ ᱧᱮᱞ
ᱟᱹᱰᱤ ᱜᱮ ᱛᱚᱯᱷᱟᱫ ᱟᱹᱰᱤ ᱜᱮ ᱟᱞᱟ ᱟᱹᱰᱤ ᱜᱮ ᱟᱞᱟᱫᱟ ᱜᱮ ᱦᱩᱭᱩᱜᱼᱟ ᱾
ᱱᱤ ᱦᱚᱲᱟᱜ ᱢᱚᱪᱟᱛᱮ ᱞᱟᱹᱭ ᱟᱸᱡᱚᱢ ᱡᱟᱦᱟᱸ
ᱦᱳᱭ,
ᱤᱭᱟᱹ ᱢᱮᱱᱟᱜᱼᱟ,
ᱩᱱᱟᱹᱜ ᱦᱚᱲ ᱡᱟᱦᱟ ᱞᱮᱠᱟ ᱱᱤᱡᱮ ᱵᱩᱡ ᱵᱟᱲᱟᱭ ᱦᱳᱭᱳᱜᱼᱟ ᱱᱤᱛᱚᱜ ᱫᱚ ᱥᱟᱱᱟᱢ ᱦᱚᱲ ᱫᱚ ᱯᱩᱥᱴᱟᱹᱣ ᱠᱟᱛᱮᱜ ᱵᱟᱝᱠᱚ ᱞᱮᱭ ᱫᱟᱲᱮᱭᱟᱵᱚᱱᱟ ᱡᱮᱵᱚᱱ ᱠᱩᱞᱤ ᱠᱚᱣᱟ ᱡᱮ ᱱᱚᱣᱟ ᱪᱮᱜ ᱠᱟᱱᱟ ᱵᱟᱝ ᱠᱟᱱᱟ ᱾
ᱵᱟᱝ,
ᱚᱱᱟ ᱦᱳᱭᱛᱚ ᱠᱟᱝᱠᱚ ᱠᱩᱞᱤ ᱞᱩᱥᱴᱟᱣ ᱯᱩᱥᱴᱟᱹᱣ ᱠᱚᱦᱚ ᱠᱩᱞᱤ ᱠᱚ ᱦᱚᱸ ᱨᱮᱦᱚᱸ ᱵᱚᱱ ᱵᱟᱠᱚ ᱞᱮᱭ ᱫᱟᱲᱮᱭᱟᱵᱚᱱᱟ, ᱱᱟᱯ ᱯᱟᱭᱟ ᱮᱱᱛᱮᱫ,
ᱦᱳᱭ,
ᱵᱷᱟᱜᱮ ᱴᱷᱤᱠᱮᱢ ᱵᱩᱡ ᱵᱟᱲᱟᱭᱟ ᱾
ᱚᱱᱟᱜᱮ,
ᱟᱵᱚ ᱦᱚᱸ ᱢᱟ ᱢᱮᱜᱴᱮᱱ ᱪᱤᱠᱤᱛᱮᱭ ᱚᱞ ᱦᱟᱴᱚᱣᱟᱣ ᱵᱚᱱ ᱛᱟᱦᱮᱱ ᱛᱮ ᱟᱹᱰᱤ ᱜᱚᱨᱚᱵᱽ ᱨᱮᱱᱟᱜ ᱠᱟᱛᱷᱟ ᱡᱮ ᱟᱵᱚᱣᱟᱜ ᱦᱚᱸ ᱟᱵᱚᱣᱟᱜ ᱾ ᱟᱵᱚᱣᱟᱜ ᱵᱷᱟᱥᱟ ᱛᱮᱦᱚᱸ ᱢᱮᱜᱴᱮᱱ ᱢᱮᱜᱴᱮᱱ
ᱦᱚᱸ ᱡᱩᱫᱤ ᱡᱩᱫᱤ ᱵᱟ ᱵᱟᱝ ᱛᱟᱦᱮᱸ ᱠᱚᱜ ᱛᱟᱵᱚᱱᱟ ᱛᱤᱱᱟᱹᱜ ᱦᱚᱲ ᱠᱚ ᱨᱚᱲ ᱤᱭᱟᱹ ᱠᱮᱵᱚᱱᱟ ᱱᱤᱛᱚᱜ ᱡᱮ ᱪᱮᱜ ᱟᱯᱮᱭᱟᱜ ᱵᱟᱝ ᱫᱚ ᱟᱯᱮ ᱵᱷᱟᱥᱟᱛᱮ ᱨᱚᱲ - ᱚᱞ ᱢᱮᱱᱟᱜ ᱵᱟᱝ ᱫᱚ ᱟᱞᱮᱭᱟᱜ ᱵᱷᱟᱥᱟᱛᱮ ᱡᱟᱦᱟᱱᱟᱜ ᱢᱮᱱᱟᱜ ᱾
ᱠᱚᱱᱳ ᱠᱳᱱᱳ ᱩᱯᱩᱨᱚᱢ ᱜᱮ ᱵᱟᱹᱱᱩᱜ ᱛᱟᱯᱮᱭᱟ ᱟᱯᱮᱭᱟᱜ ᱫᱚ ᱾
ᱦᱮᱸ ᱩᱯᱨᱩᱢ ᱢᱮᱱᱟᱜ ᱛᱟᱯᱮᱭᱟ?
ᱟ ᱱᱤᱛᱚᱜ ᱫᱚ ᱯᱩᱨᱟᱹ ᱵᱚᱱ ᱞᱮᱭ ᱫᱟᱲᱮᱜᱼᱟ ᱯᱩᱨᱟᱹ ᱜᱨᱚᱽ ᱠᱟᱛᱮᱜ ᱡᱮ ᱦᱮᱸ ᱟᱞᱮ ᱦᱚᱸ ᱟᱞᱮᱭᱟᱜ ᱵᱷᱟᱥᱟ ᱛᱮᱞᱮ ᱚᱞ ᱯᱟᱲᱦᱟᱣ ᱫᱟᱲᱮᱭᱟᱜᱼᱟ ᱥᱮ ᱢᱟᱲᱟᱝ ᱥᱮᱜ ᱞᱮ ᱞᱟᱦᱟ ᱫᱟᱲᱮᱭᱟᱜᱼᱟ᱾
ᱢᱮᱱ ᱫᱟᱹᱧ ᱥᱮ ᱟᱵᱚᱣᱟᱜ ᱜᱮ ᱱᱟᱯᱟᱭᱚᱜ ᱛᱟᱵᱚᱱᱟ ᱚᱱᱟ ᱾ ᱩᱱᱟᱹᱜ ᱢᱟᱱᱮ ᱞᱟᱦᱟᱜ ᱠᱟᱱ ᱜᱮᱭᱟ ᱵᱚᱱ ᱡᱟᱦᱟᱸ ᱞᱮᱠᱟ ᱧᱮᱞᱚᱜ ᱠᱟᱱᱟ ᱫᱤᱥᱚᱢ ᱫᱩᱱᱤᱭᱟᱹ ᱨᱮ ᱟᱹᱰᱤ ᱠᱷᱟᱱ ᱟᱹᱰᱤ ᱚᱱᱟ ᱜᱤᱫᱽᱨᱟᱹ ᱠᱚ ᱯᱟᱲᱦᱟᱜ ᱠᱟᱱ ᱜᱮᱭᱟ ᱾
ᱦᱩᱸ ᱯᱟᱲᱟᱜ ᱠᱟᱱ ᱜᱮᱭᱟ ᱠᱚ ᱫᱚᱢᱮ ᱾
ᱟᱨ ᱯᱟᱲᱦᱟᱣ ᱦᱚᱪᱚᱣᱱᱤᱡ ᱠᱚ ᱾
ᱚᱱᱟ ᱛᱮᱜᱮ ᱢᱟᱲᱟᱝ ᱚᱜᱼᱟ ᱟᱨᱦᱚᱸ,
ᱦᱳᱭ᱾
᱾ ᱞᱟᱦᱟ ᱪᱟᱞᱟᱜ-ᱟ ᱾ ᱠᱚᱥᱴᱚ ᱦᱚᱸ ᱟᱵᱚᱣᱟᱜ ᱫᱚ ᱠᱚᱥᱴᱚ ᱜᱮ ᱦᱳᱭᱳᱜ ᱜᱮᱭᱟ᱾ ᱦᱟᱱᱮ ᱡᱮᱢᱚᱱ ᱯᱳᱭᱞᱳ ᱦᱚᱸ ᱟᱵᱚ᱾ ᱠᱷᱮᱛ ᱵᱟᱹᱫᱽ ᱢᱟᱜ ᱠᱟᱛᱮᱜ, ᱵᱩᱨᱩ ᱴᱚᱴᱷᱟ ᱠᱚ ᱢᱟᱜ ᱥᱟᱯᱷᱟ ᱠᱟᱛᱮᱜ ᱠᱷᱮᱛ ᱵᱟᱹᱫᱽ ᱵᱚᱱ ᱵᱮᱱᱟᱣ ᱞᱮᱫᱟ᱾ ᱢᱮᱱᱠᱷᱟᱱ ᱚᱱᱟᱼᱼ ᱛᱟᱣ ᱨᱮᱦᱚᱸ᱾ ᱟᱨᱚ ᱦᱚᱠ ᱟᱹᱭᱫᱟᱹᱨ ᱯᱟᱥᱱᱟᱣ ᱠᱚ ᱦᱮᱡ ᱞᱮᱱᱟ ᱵᱟᱭᱨᱮ ᱫᱤᱥᱚᱢᱼᱼ ᱠᱷᱚᱱ ᱾
ᱦᱩᱸ᱾
ᱟᱵᱚ ᱠᱚ ᱜᱚᱵᱚᱞ ᱞᱮᱫ ᱵᱚᱱᱟ᱾ ᱱᱟᱦᱟᱪᱟᱨ ᱞᱮᱫ ᱵᱚᱱᱟ ᱠᱚ᱾
ᱦᱳᱭ᱾
ᱵᱟᱹᱲᱤᱡ ᱚᱨᱥᱚᱝ ᱠᱚ ᱜᱤᱰᱤ ᱞᱮᱫᱟ᱾ ᱟᱵᱚ ᱟᱹᱰᱤ ᱮᱴᱠᱮᱴᱚᱬᱮ ᱟᱹᱰᱤ ᱟᱱᱟᱴ ᱠᱷᱚᱱ ᱵᱚᱱᱼᱼ ᱦᱮᱡ ᱞᱮᱱᱟ᱾ ᱩᱰᱩᱠ ᱦᱮᱡ ᱞᱮᱱᱟ ᱵᱚᱱ ᱛᱟᱨᱯᱚᱨᱮ, ᱟᱵᱚᱨᱮᱱ ᱡᱟᱦᱟᱸᱭ ᱢᱮᱱᱟᱜ ᱠᱚ ᱾ ᱟᱵᱚᱨᱮᱱᱼᱼ
ᱦᱳᱭ᱾
ᱞᱟᱹᱲᱦᱟᱹᱭ ᱜᱮ ᱟᱵᱚ ᱟᱵᱚᱣᱟᱜ ᱟᱹᱭᱫᱟᱹᱨ ᱞᱟᱹᱜᱤᱫ ᱟᱵᱚ ᱥᱟᱶᱛᱟ ᱦᱚ ᱩᱱᱠᱩ ᱥᱟᱶ ᱥᱟᱶ ᱮ ᱱᱮᱦᱚᱨ ᱡᱚᱦᱟᱨ ᱾
ᱚᱱᱟ ᱥᱟᱶᱛᱮ ᱟᱹᱰᱤ ᱟᱭᱢᱟ ᱥᱟᱨᱦᱟᱣ ᱜᱚᱝᱠᱮ ᱠᱚ᱾
ᱦᱳᱭ᱾
ᱦᱩᱸ
ᱟᱰᱤ ᱜᱮ ᱥᱟᱨᱦᱟᱣ ᱮ ᱦᱳᱭᱳᱜ-ᱟ ᱟᱵᱚ ᱠᱷᱟᱹᱛᱤᱨ ᱟᱵᱚᱣᱟᱜ
ᱟᱠᱚᱣᱟᱜ ᱡᱤᱣᱤᱼᱼ ᱪᱟᱞᱟᱣ ᱟᱠᱟᱱ ᱨᱮᱦᱚᱸ, ᱢᱟᱱᱮ ᱫᱤᱥᱚᱢ ᱞᱟᱹᱜᱤᱫ ᱠᱚ ᱡᱤᱣᱤ ᱠᱚ ᱟᱞᱟᱭ ᱦᱚᱴᱚ ᱟᱠᱟᱫ ᱛᱮ ᱾ ᱱᱚᱜ-ᱚᱭ ᱮᱠᱷᱚᱱ ᱦᱚᱵᱚᱱ ᱧᱩᱢ ᱦᱟᱞᱟᱝ ᱮᱫ ᱠᱚᱣᱟ᱾
ᱜᱟᱰᱟ ᱠᱚ ᱟᱹᱛᱩ ᱪᱚᱞᱮᱫ ᱨᱮᱦᱚᱸ᱾ ᱟᱵᱚᱣᱟᱜ ᱫᱤᱥᱚᱢ ᱫᱚᱠᱚ ᱨᱩᱠᱷᱤᱭᱟᱹ ᱦᱚᱴᱚᱞᱮᱫ ᱜᱮᱭᱟ᱾
ᱩᱸ, ᱫᱤᱥᱚᱢ ᱟᱵᱚᱣᱟᱜ ᱫᱤᱥᱚᱢ ᱠᱚ ᱨᱩᱠᱷᱤᱭᱟᱹ ᱞᱟᱹᱜᱤᱫ᱾ ᱟᱵᱚᱣᱟᱜᱼᱼ ᱥᱟᱱᱛᱟᱲ ᱥᱚᱢᱟᱡᱽ ᱞᱟᱹᱜᱤᱫ ᱡᱤᱣᱤ ᱠᱚ ᱟᱞᱟᱭ ᱞᱮᱫᱟ᱾ ᱚᱱᱟ ᱠᱟᱛᱷᱟ ᱩᱭᱦᱟᱹᱨ ᱞᱮᱠᱷᱟᱱ ᱥᱟᱹᱨᱤ ᱜᱮ ᱟᱹᱰᱤ ᱤᱭᱟᱹ ᱵᱩᱡᱷᱟᱹᱜ-ᱟ᱾
ᱛᱟᱦᱞᱮ ᱟᱯᱮ ᱴᱷᱮᱡ ᱫᱚ ᱚᱱᱮ, ᱦᱩᱞ ᱢᱟᱦᱟ ᱢᱟᱱᱟᱣ ᱫᱚ ᱦᱳᱭᱳᱜ ᱜᱮᱭᱟ ᱵᱟᱝ?
ᱦᱚᱸ, ᱦᱩᱞ ᱢᱟᱦᱟ ᱫᱚ ᱢᱟᱱᱟᱜ ᱜᱮᱭᱟ᱾
ᱱᱟᱯᱟᱭ ᱜᱮᱭᱟ ᱠᱚ, ᱱᱟᱯᱟᱭ ᱜᱮ ᱯᱟᱛᱟ ᱮᱱᱮᱡᱽ ᱠᱚᱠᱚ ᱫᱚᱦᱚ ᱵᱟᱲᱟᱭ ᱜᱮᱭᱟ᱾
ᱵᱟᱝ, ᱵᱟᱝ, ᱚᱱᱠᱟ ᱫᱚ ᱵᱟᱝ᱾ ᱚᱸ ᱦᱚᱸᱜ᱾
ᱢᱮᱱ ᱜᱟᱱᱚᱜ-ᱟ᱾ ᱚᱱᱮ ᱡᱟᱦᱟᱸ ᱯᱟᱛᱟ ᱮᱱᱮᱡᱽ ᱠᱚ ᱫᱚᱦᱚᱭ ᱫᱚᱠᱚ ᱯᱨᱳᱜᱨᱟᱢ᱾ ᱟᱫᱚᱢ ᱴᱷᱮᱱ ᱚᱱᱟ ᱫᱚ ᱮᱠᱟᱞᱮ ᱵᱟᱝᱼᱼ ᱫᱟᱲᱟᱝ ᱠᱟᱱᱟᱭ ᱾ᱩᱱᱤ ᱫᱚᱼᱼ ᱩᱱᱤ ᱫᱚ ᱩᱱᱤ ᱪᱟᱞᱟᱣ ᱠᱟᱱᱟ᱾ ᱚᱱᱟ ᱫᱚ ᱢᱤᱫᱴᱮᱱ ᱟᱵᱚᱣᱟᱜ, ᱢᱤᱫᱴᱮᱱ ᱥᱩᱠ ᱯᱟᱞᱚᱱ ᱫᱤᱱ ᱜᱮ ᱱᱚᱣᱟᱼᱼ ᱫᱤᱱ ᱫᱚ ᱱᱩᱭ, ᱟᱵᱚᱭ ᱵᱚᱸᱜᱟ ᱫᱟᱜ ᱫᱩᱲᱩᱵ ᱞᱮᱱᱟ ᱠᱤᱱ ᱥᱮ ᱠᱤᱱ ᱵᱚᱸᱜᱟ ᱛᱟᱞᱟ᱾ ᱠᱷᱟᱹᱛᱤᱨ᱾ ᱟᱵᱚ ᱨᱩᱠᱷᱤᱭᱟᱹ ᱠᱷᱟᱹᱛᱤᱨ ᱵᱟᱝ ᱥᱮ᱾
ᱦᱮᱸ, ᱦᱮᱸ, ᱚᱱᱟ ᱫᱤᱱ ᱨᱮᱜᱮᱼᱼ ᱨᱟᱹᱥᱠᱟᱹ ᱨᱮᱱᱟᱜ ᱫᱤᱱ ᱫᱚ ᱵᱟᱝ ᱠᱟᱱᱟ᱾ ᱦᱩᱞ ᱢᱟᱱᱮ ᱪᱮᱫ ᱚᱱᱟᱜᱮ ᱦᱚᱲ ᱵᱟᱠᱚ ᱵᱩᱡᱽ ᱫᱟᱲᱮᱭᱟᱜᱼᱼ ᱦᱩᱞ ᱠᱟᱛᱷᱟ ᱫᱚ ᱢᱟᱱᱮ ᱢᱮᱱᱮᱫ ᱪᱮᱫᱼᱼ
ᱦᱩᱞ ᱞᱮᱫᱟ᱾ ᱪᱮᱫ ᱞᱟᱹᱜᱤᱫ ᱱᱩᱠᱤᱱ ᱠᱤᱱ, ᱛᱤᱦᱤᱧ ᱠᱤᱧ ᱵᱚᱸᱜᱟ ᱛᱟᱞᱟ ᱟᱠᱟᱱ ᱛᱟᱦᱮᱸ᱾
ᱦᱳᱭ᱾
ᱩᱱ ᱱᱮᱛᱟᱨ ᱡᱟᱦᱟᱸ ᱠᱚ ᱦᱟᱨᱟᱜᱼᱼ ᱱᱮᱛᱟᱨ ᱡᱮᱱᱟᱨᱮᱥᱮᱱ ᱨᱮᱱ ᱜᱤᱫᱽᱨᱟᱹ ᱫᱚ ᱠᱚ ᱵᱩᱡᱼᱟ᱾ ᱳ ᱦᱩᱞ ᱢᱟᱦᱟ ᱢᱟᱱᱮ ᱮᱱᱮᱡᱽ ᱥᱮᱨᱮᱧ ᱯᱳᱜᱨᱟᱢ᱾
ᱚᱱᱟ ᱜᱮᱛᱚ᱾ ᱥᱳᱥᱟᱞ ᱢᱤᱰᱤᱭᱟ ᱛᱟᱞᱟᱨᱮ ᱧᱮᱞᱚᱜ ᱠᱟᱱᱟ ᱮᱢ ᱫᱟᱠᱚ᱾ ᱟᱨ ᱡᱷᱚᱛᱚ ᱨᱮᱜᱮ ᱠᱚ ᱟᱲᱟᱜ ᱫᱟ᱾ ᱦᱩᱞ ᱢᱟᱦᱟ ᱨᱮᱼᱼ ᱟᱞᱮ ᱟᱹᱛᱩᱨᱮ, ᱥᱮ ᱱᱚᱣᱟ ᱟᱛᱳ ᱨᱮ ᱤᱭᱟᱹ ᱯᱳᱜᱨᱟᱢ, ᱟᱫᱚ ᱚᱱᱟ ᱜᱮᱠᱚ ᱵᱩᱡᱷᱟᱹᱣᱟ ᱱᱩᱠᱩ ᱦᱚᱲ ᱫᱚ ᱚᱱᱛᱮᱱ ᱠᱚ ᱦᱚᱲ ᱫᱚ ᱾
ᱚᱱᱟ ᱜᱮᱛᱚ ᱢᱤᱫᱴᱮᱱ ᱵᱟᱹᱲᱤᱡ ᱚᱨᱥᱚᱝ ᱛᱟᱵᱚᱱ ᱟᱹᱜᱩᱭᱮᱫᱟᱭ, ᱢᱟᱱᱮ ᱟᱵᱚᱣᱟᱜ ᱥᱟᱱᱛᱟᱲ ᱥᱚᱢᱟᱡᱽ ᱨᱮ ᱟᱨᱠᱤ᱾
ᱥᱟᱹᱨᱤ ᱜᱮ ᱟᱹᱰᱤ ᱵᱟᱹᱲᱤᱡ ᱜᱮ ᱦᱩᱭᱩ ᱠᱟᱱᱟ᱾
ᱦᱩᱸ ᱾ ᱫᱟᱹᱭ ᱛᱟᱦᱚᱞᱮ, ᱛᱤᱨᱮᱯᱮ ᱪᱟᱞᱟᱜᱼᱟ ᱢᱟᱴ ᱠᱟᱹᱢᱤ ᱫᱚ ᱾
ᱪᱟᱞᱟᱜ ᱟᱞᱮ ᱟᱫᱚ ᱞᱮᱠᱚ ᱟᱵᱚᱣᱟᱜ ᱥᱚᱢᱟᱡᱽ ᱤᱫᱤᱠᱟ ᱠᱟᱛᱮ ᱛᱟᱨᱯᱚᱨᱮ ᱪᱟᱞᱟᱜ ᱦᱩᱭᱩᱜᱼᱟ, ᱟᱫᱚ ᱡᱚᱢ ᱵᱟᱲᱟ ᱠᱟᱛᱮᱫ ᱜᱮ ᱪᱟᱞᱟᱜ ᱦᱩᱭᱩᱜᱼᱟ ᱾
ᱦᱳᱭ ᱦᱳᱭ ᱦᱳᱭ ᱾
ᱵᱟᱝ ᱪᱟᱵᱟ ᱞᱮᱱᱠᱷᱟᱱ ᱚᱱᱟ ᱠᱟᱹᱴᱤᱡ ᱛᱟᱭᱚᱢ ᱜᱚᱫ ᱞᱮᱱᱠᱷᱟᱱ ᱜᱮ, ᱠᱟᱹᱴᱤᱡ ᱪᱷᱟᱴᱯᱷᱟᱴ ᱜᱮ ᱵᱩᱡᱷᱟᱹᱣᱟᱱᱼᱟ ᱟᱞᱮ ᱫᱚ ᱵᱟᱞᱮ ᱨᱚᱦᱚᱭ